ᱦᱮᱞᱳ ᱡᱚᱦᱟᱨ ᱜᱮ ᱜᱚᱝ
ᱟᱪᱪᱷᱟ ᱨᱚᱲ ᱟᱸᱡᱚᱢᱚᱜ ᱠᱟᱱ ᱜᱮᱭᱟ?
ᱦᱩᱸ ᱟᱸᱡᱚᱢᱚᱜ ᱠᱟᱱ ᱜᱮᱭᱟ
ᱫᱤᱭᱮ ᱡᱤᱭᱮ. ᱡᱤᱛᱩ ᱠᱚ ᱚᱠᱟ ᱞᱮᱠᱟ ᱛᱟᱦᱞᱮ?
ᱦᱩ
ᱡᱤᱣᱤ ᱡᱟᱹᱛᱤ ᱢᱮᱱᱫᱚ ᱪᱮᱫ ᱞᱮᱠᱟ ᱢᱮᱱᱟᱢᱟ?
ᱦᱩᱸ ᱱᱟᱯᱟᱭ ᱵᱟᱲᱟ ᱜᱮ
ᱦᱮᱸ ᱤᱧ ᱦᱚᱸ ᱱᱟᱯᱟᱭ ᱜᱮ
ᱚᱲᱟᱜ
ᱫᱤᱭᱮ ᱪᱮᱫᱞᱮᱠᱟ ᱦᱟᱯᱮ ᱥᱮᱫ ᱫᱟᱜ ᱡᱟᱹᱯᱩᱫ?
ᱫᱟᱜ ᱡᱟᱹᱯᱩᱫ ᱫᱚ ᱵᱟᱝ ᱮ ᱫᱟᱜ ᱡᱟᱹᱯᱩᱫ ᱫᱟ ᱥᱤᱛᱩᱝ
ᱚ ᱨᱚᱲ ᱢᱟ ᱟᱹᱰᱤ ᱵᱷᱤᱛᱤᱨ ᱨᱮ ᱟᱸᱡᱚᱢᱚᱜ ᱠᱟᱱ
ᱪᱮᱠᱟ
ᱥᱩᱨ ᱧᱚᱜ ᱠᱷᱚᱭ ᱨᱚᱲ ᱢᱮ
ᱱᱤᱛᱚᱜ ᱵᱮᱱ ᱟᱸᱡᱚᱢ ᱫᱟ
ᱦᱮᱸ ᱱᱤᱛᱚᱜ ᱯᱷᱩᱥᱴᱟᱹ ᱥᱟᱺᱦᱤᱡ ᱟᱸᱡᱚᱢᱚᱜ ᱠᱟᱱᱟ ᱱᱤᱛᱚᱜ ᱫᱚ
ᱩᱸ ᱫᱤᱭᱮ ᱯᱚᱨ ᱪᱟᱥ ᱵᱟᱥ ᱠᱚ ᱛᱤᱱ ᱥᱟᱺᱜᱤᱧ ᱠᱮᱫᱟ ᱯᱮ
ᱪᱟᱥ ᱵᱟᱥ ᱫᱚ ᱟᱞᱮᱥᱮᱫ ᱫᱚ ᱵᱟᱹᱭᱦᱟᱹᱲ ᱠᱩᱠᱩ ᱥᱤ ᱵᱟᱲᱟᱭ ᱫᱟ ᱱᱤᱛ ᱫᱷᱟᱹᱵᱤᱡ ᱛᱮᱫᱚ ᱦᱟᱸᱜ ᱨᱚᱦᱚᱭ ᱠᱚᱫᱚ ᱵᱟᱠᱩ ᱞᱟᱜᱟᱣ ᱠᱟᱱᱟ ᱵᱟᱞᱮ ᱞᱟᱜᱟᱣ ᱠᱟᱱᱟ
ᱟᱯᱮ ᱱᱟᱠᱷᱟ ᱫᱚ
ᱟᱞᱮ ᱦᱮᱸ ᱟᱞᱮ ᱦᱚᱸ ᱟᱹᱣᱨᱤ ᱛᱚᱞᱟ ᱠᱚ ᱵᱟᱱ ᱠᱟᱹ ᱠᱟᱹᱴᱤᱡ ᱵᱟᱲᱟ ᱜᱮᱭᱟ ᱫᱟᱜ ᱦᱚᱸ ᱵᱟᱝ ᱞᱟᱜᱟᱣ ᱠᱟᱱᱟ ᱪᱤᱫ ᱦᱚᱸ ᱵᱟᱞᱮ ᱪᱤᱠᱟ ᱫᱟᱲᱮ
ᱚ ᱟᱪᱪᱷᱟ ᱟᱪᱪᱷᱟ ᱜᱚᱝᱠᱮ ᱠᱟᱛᱷᱟᱧ ᱠᱩᱞᱤ ᱵᱮᱱᱟ ᱦᱮᱸ ᱤᱭᱟᱹ ᱯᱩᱥᱴᱟᱹᱣ ᱥᱟᱺᱦᱤᱡ ᱟᱨᱦᱚᱸ ᱵᱟᱝ ᱟᱸᱡᱚᱢᱚᱜ ᱦᱮᱸ ᱱᱤᱛᱚᱜ ᱦᱮᱸ ᱞᱟᱹᱭᱢᱮ ᱱᱤᱛᱚᱜ ᱦᱮᱸ ᱟᱸᱡᱚᱢ
ᱦᱮᱞᱳ
ᱦᱮᱞᱳ ᱟᱸᱡᱚᱢᱚᱜ ᱠᱟᱱᱟ
ᱱᱤᱛᱚᱜ ᱵᱮᱱ ᱟᱸᱡᱚᱢ ᱫᱟ ᱩᱸ ᱢᱮᱱᱫᱟᱞᱤᱧ ᱜᱚᱝᱠᱮ ᱛᱟᱦᱞᱮ ᱟᱯᱮ ᱫᱚ, ᱟᱸ ᱢᱮᱱᱫᱟᱞᱤᱧ ᱛᱟᱦᱞᱮ ᱟᱯᱮ ᱫᱚ ᱜᱚᱝᱠᱮ ᱴᱮᱨᱟᱠᱴᱟᱨ ᱛᱮᱯᱮ ᱪᱟᱥᱠᱟᱱᱟ ᱥᱮ ᱰᱟᱝᱨᱟ ᱛᱮ?
ᱦᱮᱸ ᱟᱞᱮ ᱥᱮᱫ ᱫᱚ ᱦᱟᱸᱜ ᱱᱤᱛᱚᱜ ᱫᱚ ᱞᱟᱦᱟ ᱛᱮᱫᱚ ᱦᱟᱸᱜ ᱚᱱᱮ ᱱᱟᱦᱮᱞ ᱞᱟᱹ ᱤᱭᱟᱹ ᱱᱟᱦᱮᱞ ᱛᱤᱜᱤ ᱰᱟᱝᱨᱟ ᱛᱤᱜᱤ ᱪᱟᱥ ᱦᱩᱭᱩᱜ ᱠᱟᱱ ᱛᱟᱦᱮᱱᱟ ᱟᱫᱚ ᱦᱟᱸᱜ ᱚᱱᱮ ᱯᱩᱱ ᱢᱚᱬᱮ ᱵᱚᱪᱷᱚᱨ ᱠᱷᱚᱡ ᱫᱚ ᱟᱨᱠᱤ ᱴᱨᱟᱠᱴᱟᱨ ᱛᱤᱜᱤ ᱪᱟᱥ ᱫᱚ ᱦᱩᱭᱩᱜ ᱠᱟᱱᱟ ᱟᱨ ᱰᱟᱝᱨᱟ ᱠᱩᱫᱚ ᱢᱮᱱᱟᱜ ᱠᱩ ᱜᱤᱭᱟ ᱦᱟᱸᱜ ᱟᱫᱚ ᱱᱤᱛᱚᱜ ᱫᱚ ᱴᱨᱟᱠ ᱴᱟᱨ ᱦᱮᱡ ᱟᱠᱟᱱ ᱛᱮ ᱟᱨ ᱚᱱᱟ ᱛᱮᱜᱮ ᱴᱨᱟᱠᱴᱟᱨ ᱛᱮᱜᱮ ᱠᱩ ᱵᱟᱹᱭᱦᱟᱹᱲ ᱠᱩᱫᱚ ᱠᱩ ᱥᱤᱭ ᱫᱟ ᱱᱟᱝᱠᱟ ᱟᱨ ᱢᱤᱫ ᱵᱟᱨ ᱦᱚᱲ ᱡᱮᱢᱚᱱ ᱟᱛᱩ ᱟᱛᱩ ᱠᱚᱨᱮᱱ ᱢᱮᱱᱟᱜ ᱠᱩᱣᱟ ᱱᱤᱡᱮᱨ ᱱᱤᱡᱮᱨ ᱨᱮᱱ ᱡᱟᱦᱟᱸᱭ ᱢᱮᱱᱟᱜ ᱠᱩᱣᱟ ᱰᱟᱝᱨᱟ ᱠᱩ ᱩᱱᱠᱩ ᱫᱚ ᱦᱟᱸᱜ, ᱮᱸ ᱟᱠᱚᱣᱟᱜ ᱫᱚ ᱦᱟᱸᱜ ᱛᱷᱚᱲᱟ ᱛᱷᱩᱲᱤ ᱧᱚᱜ ᱡᱮᱢᱚᱱ ᱟ ᱵᱤᱪᱟᱹᱨ ᱠᱩ ᱚᱱᱟ ᱠᱩᱫᱚ ᱥᱮ ᱚᱱᱟ ᱰᱟᱸᱜᱟ ᱧᱚᱜ ᱠᱷᱮᱛ ᱠᱩ ᱚᱱᱟ ᱠᱩᱫᱚ ᱚᱠᱟ ᱡᱟᱭᱜᱟ ᱨᱮ ᱴᱨᱟᱠᱴᱟᱨ ᱵᱟᱝ ᱵᱚᱞᱚᱜ-ᱟ ᱚᱱᱟ ᱠᱩ ᱡᱟᱭᱜᱟ ᱨᱮᱫᱚ ᱟᱠᱩ ᱛᱤᱜᱤ ᱱᱟᱦᱮᱞ ᱰᱟᱝᱨᱟ ᱛᱤᱜᱤ ᱠᱩ ᱥᱤ ᱭᱮᱫ ᱜᱤᱭᱟ ᱟᱨ ᱟᱯᱮ ᱥᱮᱫ ᱫᱚ
ᱟᱞᱮ ᱥᱮᱫ ᱦᱚᱸ ᱚᱱᱠᱟ ᱜᱮ ᱴᱟᱠᱴᱟᱨᱤ ᱛᱮ ᱮᱠᱷᱚᱱ ᱥᱤ ᱦᱩᱭᱩᱜ ᱠᱟᱱᱟ ᱱᱟᱦᱮᱞ ᱛᱮᱫᱚ ᱰᱮᱨᱤᱜ ᱠᱟᱱᱟ ᱵᱟᱝ ᱟᱫᱚ ᱫᱟᱜ-ᱮ ᱛᱟᱦᱮᱸ ᱞᱮᱱᱠᱷᱟᱱ ᱫᱚᱢᱮ ᱫᱤᱱ ᱢᱟᱱᱮ ᱪᱮᱫ ᱞᱮᱠᱟᱧ ᱞᱟᱹᱭᱫᱟ ᱚᱱᱮ ᱞᱟᱦᱟ ᱧᱚᱜ ᱨᱮ ᱡᱩᱫᱤ ᱫᱟᱜ ᱠᱟᱜ ᱴᱟᱭᱤᱢ ᱛᱟᱦᱮᱱ ᱠᱷᱟᱱ ᱫᱚ ᱰᱟᱭᱨᱟ ᱛᱮᱜᱮ ᱥᱤ‌ᱦᱩᱭᱩᱜ-ᱟ ᱵᱟᱠᱷᱟᱡ ᱫᱚ ᱟᱯᱮ ᱥᱮᱱᱟᱦᱟᱜ
ᱦᱩᱸ ᱦᱮᱸ ᱚᱱᱟᱜᱮ ᱱᱤᱛᱚᱜ ᱫᱚ ᱦᱟᱸᱜ ᱰᱟᱝᱨᱟ ᱱᱟᱦᱮᱞ ᱵᱟᱹᱭ ᱵᱟᱹᱭᱛᱮ ᱚᱱᱟ ᱠᱚᱦᱚᱸ ᱟᱫᱚᱜ ᱠᱟᱱᱟ ᱰᱟᱠᱴᱟᱨ ᱠᱚ ᱦᱮᱡ ᱟᱠᱟᱱ ᱛᱮ᱾ ᱨᱚᱲ ᱵᱟᱝ ᱟᱸᱡᱚᱢᱚᱜ ᱠᱟᱱ
ᱟᱸᱡᱚᱢ ᱫᱟᱵᱮᱱ?
ᱵᱟᱝ, ᱟᱸᱡᱚᱢ ᱫᱟᱵᱮᱱ, ᱦᱮᱸ ᱥᱚᱢᱚᱭ ᱥᱚᱢᱚᱭ ᱪᱮᱠᱟ ᱥᱚᱢᱚᱭ ᱥᱚᱢᱚᱭ ᱰᱤᱥᱴᱟᱵᱚᱜ ᱠᱟᱱᱟ ᱜᱟᱹᱰᱤ ᱵᱷᱤᱛ ᱵᱷᱤᱛᱤᱨ ᱨᱮ ᱟᱸᱡᱚᱢᱚᱜ ᱠᱟᱱᱟ᱾
ᱫᱤᱭᱮ ᱠᱚ ᱛᱟᱞᱦᱮ ᱫᱟᱠᱟ ᱠᱚᱫᱚ ᱵᱮᱱ ᱡᱚᱢ ᱵᱟᱲᱟ ᱠᱮᱫᱟ?
ᱦᱮᱸ ᱡᱚᱢ ᱵᱟᱲᱟ ᱦᱩᱭ ᱠᱟᱱᱟ ᱮᱱᱟᱝ ᱨᱮᱜᱮ᱾ ᱪᱮᱫ ᱵᱮᱱ ᱪᱮᱫ ᱮᱢ ᱞᱟᱹᱭ ᱠᱮᱫᱟ?
ᱢᱮᱱ ᱫᱟᱞᱤᱧ ᱚᱠᱟᱨᱮ ᱢᱮᱱᱟᱜ ᱵᱤᱱᱟ?
ᱦᱮᱸ ᱚᱲᱟᱜ ᱥᱮᱫ ᱨᱮᱜᱮ ᱚᱱᱮ ᱮᱱᱛᱮ ᱵᱟᱲᱜᱮ ᱥᱮᱫ ᱨᱮ᱾
ᱚ, ᱚᱱᱟ
ᱟᱨᱠᱤ
ᱫᱤ ᱯᱚᱨ ᱜᱚᱝᱠᱮ ᱛᱟᱦᱞᱮ ᱫᱚ ᱥᱮᱸᱫᱽᱨᱟ ᱠᱚᱫᱚ ᱪᱷᱟᱞᱟᱜ ᱛᱟᱦᱮᱱᱟ ᱥᱮ ᱵᱟᱝ?
ᱥᱮᱸᱫᱽᱨᱟ ᱫᱚ ᱟᱞᱮ ᱥᱮᱫ ᱫᱚ ᱚᱱᱮ ᱥᱟᱠᱨᱟᱛ ᱥᱮᱸᱫᱽᱨᱟ ᱠᱚᱜᱮᱞᱮ ᱪᱟᱞᱟᱣ ᱵᱟᱲᱟᱜ ᱜᱮᱭᱟ᱾ ᱮᱢᱱᱤ ᱥᱚᱢᱚᱭ ᱫᱚ ᱦᱟᱸᱜ ᱠᱚᱢ ᱜᱮᱞᱮ ᱪᱟᱞᱟᱜᱼᱟ᱾
ᱪᱤᱞᱤ ᱠᱚᱯᱮ ᱥᱮᱸᱫᱽᱨᱟ ᱠᱚᱛᱮ?
ᱟᱞᱮ ᱥᱮᱫ ᱫᱚ ᱱᱚᱠᱟ ᱠᱩᱞᱟᱹᱭ ᱠᱚ ᱨᱩᱸᱰᱟᱹ ᱠᱚ ᱩᱱᱠᱩ ᱠᱚᱜᱮ ᱠᱚ ᱧᱟᱢᱚᱜᱼᱟ ᱟᱨ ᱩᱱᱠᱩ ᱜᱮ ᱟᱨ ᱩᱱᱠᱩ ᱥᱩᱠᱨᱤ ᱠᱚᱫᱚ ᱦᱟᱸᱜ ᱟᱞᱮ ᱥᱮᱫ ᱫᱚ ᱵᱟᱠᱚ ᱧᱟᱢᱚᱜᱼᱟ᱾ ᱩᱝᱠᱩ ᱠᱚᱜᱮ᱾
ᱥᱮ ᱵᱟᱱᱩᱜ
ᱨᱚᱲ ᱵᱷᱤᱛᱨᱤ ᱨᱮ ᱟᱨᱦᱚᱸ ᱟᱸᱡᱚᱢᱚᱜ ᱠᱟᱱᱟ᱾
ᱵᱤᱨ-ᱵᱩᱨᱩ ᱠᱚᱫᱚ ᱛᱟᱞᱦᱮ ᱟᱯᱮ ᱥᱮᱡ ᱫᱚ ᱢᱮᱱᱟᱜ ᱟᱥᱮ ᱵᱟᱹᱱᱩᱜᱼᱟ? ᱦᱩᱸ ᱵᱩᱨᱩ ᱠᱚ ᱵᱩᱨᱩ ᱠᱚ
ᱵᱩᱨᱩ ᱠᱚ ᱦᱟᱸᱜ ᱫᱚ ᱟᱞᱮ ᱥᱮᱫ ᱫᱚ ᱵᱩᱨᱩ ᱫᱚ ᱵᱟᱹᱱᱩᱜᱼᱟ ᱟᱞᱮ ᱥᱮᱫ ᱫᱚ ᱡᱟᱜᱮ ᱚᱱᱟ ᱫᱟᱨᱮ ᱱᱟᱹᱲᱤ ᱜᱟᱡᱟᱲ ᱠᱚ ᱢᱮᱱᱟᱜ ᱟᱠᱟᱫᱟ ᱟᱨ ᱚᱱᱟ ᱠᱚᱨᱮᱜ ᱜᱤ ᱟᱨ ᱦᱟᱱᱛᱮ ᱜᱩᱦᱩᱢ ᱡᱚᱠᱷᱚᱱ ᱠᱚ ᱪᱟᱥᱟᱚ ᱜᱩᱦᱩᱢ ᱡᱟᱹᱥᱛᱤ ᱠᱚ ᱪᱟᱥᱟ ᱟᱞᱮᱥᱮᱫ ᱫᱚ᱾
ᱜᱩᱦᱩᱢ ᱠᱚ ᱛᱩᱲᱤ ᱠᱚ ᱪᱮᱠᱟ ᱰᱤᱥ ᱟᱹᱰᱤ ᱵᱷᱤᱛᱤᱨ ᱨᱮ ᱪᱮᱠᱟ ᱰᱤᱥᱴᱟᱵᱽ
ᱜᱩᱦᱩᱢ ᱢᱟ ᱚᱱᱟ ᱜᱩᱦᱩᱢ ᱛᱩᱲᱤ ᱢᱟ ᱚᱱᱮ ᱱᱮᱛᱟᱨ ᱢᱟ ᱦᱟᱸᱜ ᱚᱱᱮ ᱪᱮᱫ ᱫᱤᱭ ᱠᱚ ᱦᱟᱸᱜ ᱠᱚ ᱦᱮᱸ ᱦᱩᱲᱩ ᱦᱟᱱᱟ ᱠᱷᱚᱲᱟ ᱦᱩᱲᱩ ᱨᱟᱠᱟᱵ ᱠᱟᱛᱮᱫ
ᱟᱯᱮ ᱥᱮᱫ ᱟᱯᱮᱥᱮᱫ ᱫᱚ ᱜᱩᱦᱩᱢ ᱛᱩᱲ ᱫᱚ ᱪᱟᱥ ᱫᱚ ᱦᱩᱭᱩᱜ ᱟᱥᱮ ᱵᱟᱝ?
ᱦᱮᱸ ᱮᱠᱷᱚᱱ ᱫᱚ ᱜᱩᱦᱩᱢ ᱫᱚ ᱵᱟᱝ ᱪᱟᱥ ᱦᱩᱭᱩᱜ ᱠᱟᱱᱟ ᱛᱩᱲᱤ ᱠᱚᱜᱮ ᱦᱩᱲᱩ ᱨᱟᱠᱟᱵ ᱵᱟᱫ ᱪᱟᱥ ᱦᱩᱭᱩᱜ ᱠᱟᱱᱟ᱾ ᱥᱚᱵᱡᱤ ᱠᱚ
ᱩᱸ
ᱦᱮᱸ ᱟᱨ ᱛᱟᱦᱚᱞᱮ ᱫᱚ ᱟᱯᱮ ᱫᱚ ᱥᱮᱸᱫᱽᱨᱟᱯᱮ ᱪᱟᱞᱟᱜ ᱜᱤᱭᱟ ᱪᱤᱞᱤ ᱠᱚᱯᱮ ᱥᱮᱸᱫᱽᱨᱟ ᱠᱚᱜᱮᱭᱟ?
ᱦᱮᱸ ᱪᱟᱞᱟᱜ ᱛᱮᱦᱤᱧ ᱪᱟᱞᱟᱣ ᱞᱮᱱᱟᱞᱮ ᱵᱩᱨᱩ ᱥᱮᱱᱛᱮ ᱥᱩᱠᱨᱤ ᱞᱮ ᱜᱚᱡ ᱟᱜᱩ
ᱚ ᱟᱪᱷᱟ ᱵᱷᱟᱜᱤ ᱜᱮᱤᱪᱚ ᱥᱩᱠᱨᱤ ᱫᱚ ᱟᱯᱮ ᱥᱮᱫ ᱫᱚ ᱚᱱᱠᱟ ᱞᱟᱹᱴᱩ ᱞᱟᱹᱴᱩ ᱠᱚ ᱵᱟᱝ?
ᱚᱸᱦᱚᱸᱜ
ᱟᱪᱪᱷᱟ ᱮᱧᱦ ᱟ ᱟᱯᱮ ᱫᱚ ᱮᱢᱱᱤ ᱯᱨᱟᱭ ᱜᱮᱯᱮ ᱪᱟᱞᱟᱜᱼᱟ ᱥᱮ